ᱦᱮᱞᱳ᱾
ᱦᱮᱸ ᱜᱚᱝᱠᱮ ᱡᱚᱦᱟᱨ ᱜᱮ᱾
ᱦᱳᱭ ᱡᱚᱦᱟᱨ, ᱦᱳᱭ ᱦᱳᱭ ᱡᱚᱦᱟᱨ ᱡᱚᱦᱟᱨ᱾ ᱚᱱᱟ ᱥᱟᱶᱛᱮ ᱥᱟᱹᱜᱩᱱ ᱥᱮᱛᱟᱜ᱾ ᱫᱤᱭᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱦᱚᱸᱜᱼᱚᱭ ᱜᱚᱝᱠᱮ ᱚᱱᱮ ᱡᱚᱢ ᱵᱟᱲᱟ, ᱡᱚᱢ ᱵᱟᱲᱟ ᱠᱟᱛᱮᱫ ᱦᱚᱸᱜᱼᱚᱭ ᱛᱤᱸᱜᱩ ᱵᱟᱲᱟᱭ ᱠᱟᱱᱟᱞᱤᱧ᱾
ᱚ ᱟᱪᱪᱷᱟ ᱦᱳᱭ ᱦᱳᱭ᱾ ᱠᱟᱹᱢᱤ ᱠᱚ ᱵᱟᱹᱱᱩᱜ ᱠᱟᱜ ᱠᱷᱟᱱ ᱫᱚ ᱟᱫᱚ ᱪᱮᱫ ᱵᱤᱱ ᱪᱤᱠᱟᱹᱭᱟ, ᱦᱳᱭ ᱦᱳᱭ᱾
ᱟᱨ ᱪᱮᱫ ᱟᱨ ᱠᱟᱹᱢᱤ ᱛᱟᱦᱮᱱ ᱵᱟᱝ ᱛᱟᱦᱮᱱ ᱜᱚᱝᱠᱮ ᱡᱚᱢ ᱛᱚ ᱞᱟᱜᱟᱜ ᱜᱮᱭᱟ ᱢᱟ ᱞᱟᱹᱭᱵᱱ ᱞᱟᱡ ᱛᱚ ᱵᱟᱭ ᱵᱟᱛᱟᱭᱟᱣ ᱩᱱ ᱛᱚ, ᱦᱮᱸ᱾
ᱚᱱᱟ ᱢᱟᱛᱚ ᱞᱟᱜᱟᱜ ᱜᱮᱭᱟ ᱥᱮ᱾
ᱩᱱ ᱫᱚ ᱩᱱᱤ ᱫᱚ ᱠᱟᱹᱢᱤ ᱥᱩᱢᱟᱹᱡ ᱥᱚᱝ ᱫᱚ ᱵᱟᱭ ᱮᱢᱚᱜᱼᱟ ᱩᱱᱤ ᱫᱚ᱾ ᱟᱫᱚ ᱴᱟᱭᱤᱢ ᱨᱮ ᱞᱟᱜᱟᱜᱼᱟ᱾
ᱡᱚᱢ ᱞᱟᱜᱟᱜᱼᱟ ᱦᱳᱭ ᱦᱳᱭ, ᱟᱵᱤᱱ ᱵᱤᱱ ᱠᱟᱹᱢᱤᱭᱮᱫᱟ ᱥᱮᱵᱤᱱ ᱪᱤ ᱠᱟᱹᱭ ᱫᱟ ᱩᱱᱤ ᱫᱚ ᱵᱟᱭ ᱧᱮᱞᱟ ᱥᱮ ᱩᱱᱤ ᱫᱚ ᱴᱟᱭᱤᱢ ᱴᱟᱭᱤᱢ ᱮᱢᱟᱭ ᱞᱟᱜᱟᱜᱼᱟ, ᱦᱳᱭ᱾ ᱚᱜ᱾
ᱛᱟᱦᱚᱞᱮ ᱜᱚᱝᱠᱮ ᱟᱵᱤᱱ ᱥᱮ ᱚᱱᱛᱮ ᱫᱟᱜ ᱡᱟᱹᱲᱤ ᱠᱚᱫᱚ ᱪᱮᱫ ᱠᱟ ᱡᱚᱨᱚᱜ ᱵᱟᱲᱟᱜ ᱠᱟᱱᱟ ᱥᱮ ᱵᱟᱝ?
ᱫᱟᱜ ᱜᱮ ᱛᱚ ᱱᱤᱛᱚᱜ ᱫᱚ ᱟᱯᱟᱛᱚᱛᱚᱭ ᱵᱚᱱᱫᱚ ᱦᱟᱛᱟᱲ ᱟᱠᱟᱫᱟᱭ᱾ ᱵᱟᱝ ᱫᱟᱜ ᱫᱚ ᱱᱤᱛᱚᱜ ᱟᱯᱟᱛᱚᱛᱚ ᱵᱟᱭ ᱫᱟᱜ ᱮᱫᱟᱭ ᱛᱚ ᱨᱤᱢᱤᱞ ᱠᱚᱫᱚ ᱚᱱᱠᱟ ᱨᱤᱢᱤᱞ ᱞᱮᱠᱟ ᱧᱮᱞᱚᱜ ᱠᱟᱱ ᱜᱮᱭᱟ ᱟᱫᱚ ᱦᱟᱸᱜ ᱛᱤᱱ ᱡᱚᱠᱷᱚᱡ ᱫᱟᱜ ᱮᱫᱟᱭ ᱵᱟᱝ ᱞᱟᱹᱭᱩᱜᱽᱚᱜ ᱠᱟᱱᱟ, ᱟᱥᱟ ᱠᱚᱨᱤ ᱫᱟᱜ ᱫᱚ ᱠᱟᱹᱴᱤᱡ ᱦᱤᱡᱩᱜ ᱜᱮᱭᱟ ᱱᱤᱢᱱᱚ ᱪᱟᱯ ᱱᱤᱢᱱᱚᱪᱟᱯ ᱛᱚ᱾
ᱦᱳᱭ ᱦᱳᱭ ᱦᱚᱞᱟ ᱠᱷᱚᱱ ᱦᱚᱸᱭ ᱮᱦᱚᱵ ᱟᱠᱟᱫᱟᱭ᱾ ᱵᱟᱠᱷᱟᱱ ᱫᱚ ᱦᱚᱞᱟ ᱫᱚ ᱵᱟᱝ ᱢᱟᱫᱷᱮᱨ ᱫᱚ ᱫᱚᱢᱮ ᱥᱤᱛᱩᱝ ᱵᱟᱲᱟ ᱠᱮᱫᱟᱭ ᱦᱚᱞᱟ ᱢᱟᱫᱷᱮᱨ ᱠᱚᱫᱚ᱾ ᱟᱫᱚ ᱦᱚᱞᱟ ᱟᱹᱭᱩᱵ ᱠᱷᱚᱱ ᱜᱮ ᱟᱨᱟᱢᱵᱚ ᱟᱠᱟᱫᱟᱭ᱾
ᱦᱮᱸ᱾ ᱟᱫᱚ ᱜᱚᱝᱠᱮ ᱛᱟᱦᱚᱞᱮ ᱩᱝᱠᱩ ᱵᱟᱹᱨᱩᱰᱟᱝ ᱠᱚᱫᱚ ᱜᱚᱡ ᱵᱮᱱ ᱪᱟᱞᱟᱜ ᱜᱮᱭᱟ ᱥᱮ ᱵᱟᱝᱟ ᱛᱟᱦᱚᱞᱮ?
ᱦᱳᱭ ᱜᱚᱝᱠᱮ ᱵᱟᱨᱩᱰᱟᱝ ᱫᱚ ᱪᱟᱞᱟᱜ ᱦᱳᱭᱳᱜ ᱵᱟᱲᱟᱜ ᱜᱮᱭᱟ ᱾ ᱵᱟᱹᱨᱩᱰᱟᱝ ᱛᱟᱨᱯᱚᱨᱮ ᱚᱱᱠᱟ ᱪᱟᱞᱟᱣ ᱵᱟᱲᱟ ᱦᱩᱭᱩᱜ ᱜᱮᱭᱟ ᱡᱚᱛᱚ ᱜᱮ ᱾
ᱦᱮᱸ ᱾
ᱡᱟᱦᱟᱸ ᱫᱚ ᱟᱵᱚ ᱵᱚᱱ ᱡᱚᱢ ᱵᱟᱲᱟ ᱠᱚ ᱜᱮᱭᱟ ᱾
ᱦᱮᱸ ᱦᱮᱸ ᱥᱮᱸᱫᱽᱨᱟ ᱞᱮᱠᱟᱱ ᱡᱤᱱᱤᱥ ᱠᱚ ᱾
ᱦᱳᱭ ᱦᱳᱭ ᱦᱳᱭ ᱾
ᱛᱟᱦᱚᱞᱮ ᱟᱹᱞᱤᱧ ᱫᱚ ᱜᱚᱝᱠᱮ ᱵᱩᱨᱩᱰᱟᱝ ᱟᱞᱮ ᱱᱚᱛᱮ ᱫᱚ ᱨᱟᱜ ᱫᱚᱠᱚ ᱨᱟᱜ ᱵᱟᱲᱟᱭ ᱮᱫᱟᱠᱚ ᱵᱟᱝ ᱫᱚ ᱵᱟᱝ ᱾ ᱟᱫᱚ ᱜᱚᱝᱠᱮ ᱚᱱᱮ ᱫᱚᱢᱮ ᱞᱟᱴᱟ ᱫᱚᱢᱮ ᱞᱟᱴᱟ ᱠᱚ ᱛᱚ ᱟᱨ ᱠᱷᱮᱛ ᱵᱟᱹᱫ ᱠᱚᱨᱮᱜ ᱫᱚᱢᱮ ᱢᱟᱱᱮ ᱟᱨ ᱡᱚᱛᱚ ᱡᱟᱭ ᱡᱟᱭᱜᱟ ᱡᱟᱭᱜᱟ ᱠᱚᱨᱮᱜ ᱫᱚ ᱵᱟᱝ ᱠᱚ ᱤᱭᱟᱹ ᱯᱚᱨᱤᱥᱠᱟᱨ ᱠᱟᱫᱟ ᱠᱚ ᱟᱨᱠᱤ ᱾
ᱚ ᱟᱪ
ᱛᱟᱦᱚᱞᱮ ᱯᱚᱨᱤᱥᱠᱟᱨ ᱵᱟᱹᱱᱩᱜᱼᱟ ᱛᱟᱦᱚᱞᱮ, ᱯᱚᱨᱤᱥᱠᱟᱨ ᱵᱟᱝ ᱛᱟᱦᱮᱸ ᱠᱷᱟᱡ ᱟᱨ ᱴᱚᱪ ᱠᱟᱛᱮᱫ ᱦᱚ ᱜᱚᱝᱠᱮ ᱟᱫᱚ ᱱᱤᱛᱚᱜ ᱫᱚ ᱥᱟᱦᱚᱥ ᱠᱚᱫᱚ ᱫᱚᱢᱮᱠᱴᱟ ᱫᱚ ᱵᱟᱝ ᱧᱟᱢᱚᱜ ᱚᱱᱟ ᱠᱟᱨᱚᱱ ᱟᱞᱮ ᱥᱮᱫ ᱡᱮᱨᱚᱠᱚᱢ ᱢᱟᱱᱮ ᱪᱚᱱᱫᱚᱵᱚᱲᱟᱜ ᱢᱟᱱᱮ ᱢᱟᱱᱮ ᱫᱩᱨᱚᱛᱛᱤ ᱟᱨᱠᱤ ᱪᱮᱫ ᱫᱤᱱ ᱢᱮᱱᱟ ᱢᱟᱱᱮ ᱚᱲᱟᱜ ᱥᱩᱨ ᱠᱚᱨᱮᱜ ᱠᱚ ᱦᱮᱡ ᱜᱚᱫᱚᱜ ᱠᱟᱱᱟ ᱠᱚ ᱟᱨᱠᱤ ᱾
ᱚ ᱟᱪᱷᱟ ᱟᱪᱷᱟ ᱟᱪᱷᱟ ᱾
ᱢᱟᱱᱮ ᱪᱮᱫᱠᱟ ᱢᱟᱱᱮ ᱯᱚᱴ ᱤᱭᱟᱹ ᱟᱠᱟᱥᱢᱚᱱᱤ ᱵᱤᱨ ᱠᱚ ᱢᱮᱱᱟᱜ ᱜᱮᱭᱟ ᱛᱚ ᱾ ᱛᱟᱦᱚᱞᱮ ᱚᱱᱟ ᱟᱠᱟᱥᱢᱚᱱᱤ ᱵᱤᱨ ᱠᱚᱨᱮᱜ ᱟᱨᱠᱤ ᱟᱨ ᱚᱱᱮ ᱡᱟᱦᱟᱸ ᱠᱚ ᱪᱟᱯᱚᱥ ᱠᱚ ᱞᱟᱴᱟᱣ ᱠᱟᱱᱟ, ᱟᱨ ᱢᱤᱫ ᱵᱟᱨᱭᱟ ᱚᱱᱟ ᱥᱩᱨ ᱠᱚᱨᱮᱜ ᱢᱟᱱᱮ ᱵᱟᱹᱫᱽ ᱠᱚ ᱢᱮᱱᱟᱜ ᱜᱮᱭᱟ ᱟᱨᱠᱤ ᱾
ᱦᱮᱸ ᱾
ᱛᱟᱦᱚᱞᱮ ᱚᱱᱟ ᱨᱮ ᱠᱮᱱᱮᱞ ᱢᱮᱱᱟᱜᱼᱟ ᱵᱟᱝ ᱛᱟᱞᱦᱮ ᱩᱱᱠᱩ ᱫᱚ ᱦᱟᱱᱮ ᱠᱮᱱᱮᱞ ᱠᱚᱛᱮ ᱠᱚ ᱨᱟ ᱠᱟᱵ ᱦᱮᱡ ᱟᱠᱟᱱᱟ ᱠᱚ, ᱦᱮᱸᱜᱼᱮ ᱠᱚᱴᱟ ᱫᱤᱱ ᱢᱟᱲᱟᱝ ᱜᱮ ᱡᱮᱢᱚᱱ ᱢᱤᱫ ᱫᱷᱟ ᱞᱮ ᱢᱤᱫᱴᱮᱱ ᱞᱮ ᱜᱚᱡ ᱤᱫᱤ ᱠᱮᱫᱮᱭᱟ ᱟᱨᱠᱤ ᱾
ᱚ ᱾
ᱢᱟᱱᱮ ᱟᱞᱮ ᱱᱚᱸᱰᱮᱞᱮ ᱫᱩᱲᱩᱵ ᱟᱠᱟᱱᱟᱞᱮ ᱟᱨ ᱚᱱᱟ ᱚᱠ ᱛᱚ ᱨᱮᱜᱮ ᱩᱱᱤ ᱫᱚᱭ ᱦᱮᱡᱩᱜ ᱠᱟᱱ ᱛᱟᱦᱮᱱᱟ ᱱᱚᱛᱮ ᱜᱮ ᱟᱨᱠᱤ ᱾ ᱛᱚ ᱫᱟᱫᱟ ᱦᱚᱲ ᱢᱤᱫᱴᱮᱱ ᱫᱚᱭ ᱪᱟᱞᱟᱜ ᱠᱟᱱ ᱛᱟᱦᱮᱱᱟᱭ ᱾ ᱦᱮᱸ ᱪᱮᱫ ᱠᱚ ᱢᱮᱱᱟ ᱠᱚ ᱵᱟᱡᱟᱨ ᱜᱮ, ᱛᱟᱦᱚᱞᱮ ᱩᱱ ᱥᱚᱢᱚᱭ ᱵᱟᱡᱟᱨ ᱪᱟᱞᱟᱜ ᱚᱠᱛᱚ ᱨᱮ ᱩᱱᱤ ᱛᱟᱭᱚᱢ ᱨᱮᱱᱟᱜ ᱵᱮᱠ ᱞᱟᱭᱤᱴ ᱛᱮ ᱧᱮᱭᱟᱢ ᱠᱮᱫᱮᱭᱟ ᱠᱚ ᱮᱴᱟᱜ ᱦᱚᱲ ᱟᱨᱠᱤ ᱾ ᱛᱚ ᱧᱮᱞᱮ ᱦᱩᱭᱩᱜ ᱠᱟᱱᱟ ᱵᱟᱝ ᱢᱟ ᱩᱱᱤ ᱫᱚ ᱪᱚᱱᱫᱚ ᱵᱚᱲᱟ ᱜᱮ ᱛᱟᱦᱮᱸᱜ ᱠᱟᱱᱟᱭ ᱾
ᱚ ᱾
ᱦᱚᱸᱜ ᱚᱱᱟ ᱫᱚᱢᱮ ᱮᱠᱴᱟ ᱥᱟᱦᱚᱥ ᱠᱟᱛᱮᱜ ᱚᱲᱟᱜ ᱠᱚ ᱠᱚᱦᱚᱸ ᱞᱟᱹᱭ ᱫᱟᱠᱚ ᱪᱟᱞᱟᱣ ᱫᱚ ᱵᱟᱝ ᱦᱩᱭᱩᱜᱼᱟ ᱾ ᱱᱚᱝᱠᱟ ᱤᱭᱟᱹ ᱨᱮᱫᱚ ᱾ ᱚᱱᱟ ᱦᱚᱛᱮ ᱱᱤᱡᱮ ᱦᱚ ᱪᱟᱞᱟᱣ ᱵᱟᱲᱟ ᱫᱚ ᱵᱟᱝ ᱦᱩᱭᱩᱜ ᱠᱟᱱᱟ ᱟᱨᱠᱤ ᱩᱱᱟᱜ ᱮᱠᱴᱟ ᱫᱚ ᱾
ᱚ ᱾ ᱟᱹᱞᱤᱧ ᱦᱚᱸ ᱞᱟᱦᱟᱛᱮ ᱪᱟᱞᱟᱣ ᱵᱟᱲᱟᱭ ᱦᱩᱭᱩᱜ ᱠᱟᱱ ᱛᱟᱦᱮᱸ, ᱱᱮᱛᱟᱨ ᱫᱚ ᱵᱟᱹᱞᱤᱧ ᱪᱟᱞᱟᱣ ᱵᱟᱲᱟ ᱟᱠᱟᱱᱟ ᱾ ᱱᱤᱭᱟᱹ ᱡᱟᱹᱯᱩᱫ ᱨᱮᱫᱚ ᱾ ᱟᱹᱞᱤᱧ ᱥᱮᱜ ᱦᱚᱸ ᱧᱮᱞ ᱞᱮᱠᱷᱟᱱ ᱩᱝᱠᱩ ᱪᱚᱸᱫᱚᱵᱚᱲᱟ ᱫᱚ ᱡᱟᱹᱥᱛᱤ ᱧᱚᱜ ᱜᱮ ᱢᱮᱱᱟᱜ ᱟᱠᱟᱫ ᱠᱚᱣᱟ ᱟᱨ ᱱᱮᱛᱟᱨ ᱫᱚᱠᱚ
ᱰᱷᱮᱨ ᱜᱚᱜ ᱠᱟᱱ ᱜᱮᱭᱟ ᱩᱱᱠᱩ ᱫᱚ᱾
ᱦᱮᱸ ᱦᱮᱸ ᱟᱫᱚ ᱩᱱᱠᱩ ᱫᱚ ᱟᱸᱡᱚᱢᱟ ᱟᱠᱟᱱᱟ ᱥᱮ ᱵᱟᱝ ᱢᱟ ᱾ ᱦᱮᱸ ᱥᱟᱴ ᱥᱚᱛᱛᱳᱨᱴᱤ ᱠᱟᱛᱮᱫ ᱠᱚ ᱵᱤᱞᱤ ᱤᱭᱟᱹ ᱦᱚᱯᱚᱱ ᱠᱚᱣᱟ ᱠᱚ᱾
ᱦᱳᱭ ᱦᱳᱭ ᱦᱳᱭ ᱦᱳᱭ᱾ ᱛᱟᱦᱚᱞᱮ ᱡᱟᱦᱟᱸ ᱨᱮᱜᱮ ᱵᱤᱱ ᱪᱟᱞᱟᱜᱼᱟ ᱢᱟᱴᱷ ᱥᱮ ᱜᱷᱟᱴ? ᱯᱨᱟᱭ ᱜᱮᱠᱚ ᱚᱱᱠᱟ ᱠᱚ ᱧᱟᱢ ᱵᱟᱲᱟ ᱠᱚ ᱜᱮᱭᱟ᱾
ᱦᱩᱸ ᱦᱩᱸ᱾
ᱛᱟᱦᱚᱞᱮ ᱚᱱᱟ ᱠᱷᱟᱹᱛᱤᱨ ᱛᱮ ᱚᱱᱠᱟ ᱵᱟᱝ ᱥᱟᱨ ᱫᱚ ᱵᱟᱝ ᱫᱟᱬᱟ ᱵᱟᱲᱟᱭ ᱦᱩᱭᱩᱜ ᱠᱟᱱᱟ ᱩᱱᱟᱹᱜ ᱰᱟᱴᱟ ᱠᱚᱨᱮᱡ ᱛᱮ᱾ ᱮᱱᱠᱟ ᱤᱭᱟᱹ ᱠᱚᱨᱮ᱾
ᱦᱩᱸ ᱢᱟᱴᱷ ᱠᱚᱨᱮ ᱟᱨᱠᱤ? ᱢᱟ ᱱᱚᱝᱠᱟ ᱡᱟᱭᱜᱟ ᱠᱚᱨᱮ ᱟᱨᱠᱤ, ᱦᱮᱸ ᱟᱫᱚ ᱚᱱᱠᱟ᱾ ᱠᱷᱟᱱ ᱫᱚ ᱪᱤᱠᱟᱹ ᱛᱮᱵᱮᱱ ᱫᱟᱬᱟ ᱵᱟᱲᱟᱭᱟ ᱢᱟ ᱞᱟᱹᱭᱵᱤᱱ? ᱠᱟᱨᱚᱱ ᱡᱮᱭᱫᱚ ᱡᱤᱣᱤ ᱨᱮᱫᱚ ᱡᱚᱛᱚ᱾ ᱠᱚᱜᱮ ᱟᱵᱮᱱ ᱫᱚ ᱵᱚᱛᱚᱨ ᱫᱚ ᱛᱮᱦᱮᱱ ᱜᱮᱭᱟ ᱢᱟ ᱞᱟᱹᱭ ᱵᱮᱱ᱾
ᱦᱩᱸ ᱦᱩᱸ ᱡᱚᱛᱚ ᱵᱤᱱ ᱡᱚᱛᱚ ᱫᱤᱱ ᱵᱤᱱ ᱡᱤᱭᱮᱫ ᱵᱤᱱ ᱛᱟᱦᱮᱱᱟ ᱵᱚᱛ᱾ ᱱᱮᱛᱟᱨ ᱫᱚ ᱦᱚᱲᱢᱚ ᱨᱮᱫᱚ᱾
ᱟᱫᱚ ᱵᱟᱝᱠᱷᱟᱱ ᱫᱚ ᱚᱱᱟ ᱠᱚᱫᱚ ᱛᱤᱥ ᱚᱠᱚᱭ ᱪᱤᱠᱟᱹᱜᱼᱟ ᱚᱱᱟᱫᱚ ᱵᱟᱵᱮᱱ ᱢᱮᱱ ᱫᱟᱲᱮᱭᱟᱜᱼᱟ᱾ ᱟᱫᱚ ᱚᱱᱟ ᱠᱚ ᱤᱭᱟᱹ ᱨᱮᱜᱮ ᱛᱩᱫ ᱨᱚᱦᱚ ᱥᱮ᱾
ᱦᱳᱭ ᱦᱳᱭ᱾
ᱠᱟᱹᱴᱤᱡ ᱫᱚ ᱵᱚᱛᱚᱨ ᱫᱚ ᱛᱟᱦᱮᱱ ᱜᱮᱭᱟ ᱟᱨ ᱠᱤ?
ᱦᱳᱭ ᱦᱳᱭ ᱛᱟᱦᱚᱞᱮ ᱜᱚᱢᱠᱮ ᱵᱟᱹᱨᱩᱰᱟᱝ ᱡᱤᱞ ᱫᱚ ᱵᱮᱱ ᱡᱚᱢ ᱵᱟᱲᱟ ᱟᱠᱟᱫ ᱜᱮᱭᱟ?
ᱦᱮᱸ ᱜᱚᱢᱠᱮ ᱵᱟᱹᱨᱩᱵᱟᱝ ᱡᱤᱞ ᱠᱚᱫᱚᱧ ᱡᱚᱢ ᱫᱚᱞᱤᱧ ᱡᱚᱢ ᱵᱟᱲᱟ ᱟᱠᱟᱫ ᱜᱮᱭᱟ᱾ ᱟᱹᱞᱤᱧ ᱫᱚ ᱢᱤᱫ ᱠᱚᱞᱤᱧ᱾ ᱚᱱᱟ ᱨᱮᱫᱚ ᱫᱚᱢᱮ ᱵᱷᱚᱠᱛᱤ ᱤᱭᱟᱹ ᱵᱷᱚᱠᱛᱚ ᱨᱮᱧ ᱫᱮᱡ ᱠᱟᱱᱟᱧ ᱟᱨᱠᱤ᱾ ᱢᱟᱱᱮ ᱫᱚᱢᱮ ᱜᱮ ᱪᱟᱞᱟᱣ ᱵᱟᱲᱟ ᱦᱩᱭ ᱠᱟᱱᱟ ᱧᱤᱫᱟᱹ ᱦᱚᱸ ᱧᱤᱫᱟᱹ᱾ ᱟᱨ ᱥᱤᱧ ᱦᱚᱸ ᱥᱤᱧ᱾ ᱥᱤᱧ ᱟᱨᱠᱤ ᱚᱱᱟ ᱡᱟᱦᱟᱸ ᱫᱚ ᱟᱨᱠᱤ ᱢᱟᱱᱮ ᱚᱱᱟ ᱫᱷᱚᱨᱚᱱ ᱥᱚᱢᱚᱭ ᱟᱨᱠᱤ?
ᱦᱩᱸ᱾
ᱫᱷᱚᱨᱚᱱ ᱵᱚᱞᱛᱮ ᱚᱱᱮ ᱤᱭᱟᱹ ᱥᱩᱢᱟᱹᱭ ᱵᱷᱟᱫᱚᱨ ᱫᱟᱸᱥᱟᱭ ᱚᱱᱟᱠᱚ᱾ ᱚᱠᱛᱚ ᱨᱮ ᱟᱨᱠᱤ ᱵᱟᱸᱫᱷ ᱠᱚᱨᱮ ᱚᱱᱟ ᱤᱭᱟᱹ ᱠᱚ ᱵᱟᱝᱠᱟᱱᱟ ᱠᱟᱹᱴᱤᱡ ᱠᱟᱹᱴᱤᱡ ᱰᱚᱵᱷᱟᱜ ᱠᱚᱨᱮ᱾
ᱦᱳᱭ ᱦᱳᱭ ᱦᱳᱭ ᱦᱳᱭ᱾
ᱚᱱᱟ ᱰᱚᱵᱷᱟᱜ ᱠᱚᱨᱮ ᱠᱚ ᱨᱟᱜ ᱜᱮᱭᱟ ᱠᱚ ᱟᱨᱠᱤ ᱥᱤᱛᱩᱝ ᱡᱚᱠᱷᱟᱡ ᱟᱨᱠᱤ ᱟᱫᱚ ᱩᱱ ᱥᱚᱢᱚᱭ᱾ ᱪᱟᱞᱟᱣ ᱵᱟᱲᱟ ᱠᱟᱛᱮᱫ ᱩᱱᱠᱩ᱾ ᱢᱩᱴᱟᱢᱩᱴᱤ ᱞᱟᱛᱟᱨ ᱨᱮ ᱦᱟᱱᱮ ᱢᱚᱥᱟᱨᱤ ᱠᱚ ᱚᱰᱟᱣ ᱠᱟᱛᱮᱫ ᱪᱮᱛᱟᱱ ᱥᱮᱫ ᱠᱷᱚᱱᱟᱜ ᱫᱟᱞ ᱠᱟᱛᱮᱫ ᱡᱷᱩᱲ ᱠᱚ᱾ ᱫᱚᱱ ᱛᱩᱫ ᱠᱟᱛᱮᱫ ᱱᱚᱱᱠᱟ ᱠᱟᱛᱮᱫ ᱦᱚᱸ ᱜᱚᱡ ᱵᱟᱲᱟ ᱦᱩᱭ ᱠᱟᱱ ᱜᱮᱭᱟ᱾
ᱚ ᱟᱪᱪᱷᱟ ᱟᱪᱪᱷᱟ᱾
ᱢᱮᱱᱫᱚ ᱱᱤᱛᱚᱜ ᱫᱚ ᱟᱫᱚ ᱪᱟᱞᱟᱣ ᱵᱟᱲᱟ ᱵᱟᱝ ᱦᱩᱭᱩᱜ ᱠᱟᱱᱟ᱾
ᱚ ᱟᱪᱪᱷᱟ ᱟᱪᱪᱷᱟ᱾
ᱟᱫᱚ ᱛᱟᱦᱚᱞᱮ ᱛᱤᱨᱮᱵᱤᱱ ᱪᱟᱞᱟᱜᱼᱟ?
ᱦᱳᱭ ᱦᱳᱭ᱾ ᱱᱮᱛᱟᱨ ᱢᱟ᱾ ᱟᱹᱞᱤᱧ ᱦᱚᱸ ᱚᱱᱠᱟᱜ ᱜᱮ ᱞᱟᱦᱟᱛᱮ ᱪᱟᱞᱟᱣ ᱵᱟᱲᱟ ᱦᱩᱭᱩᱜ ᱠᱟᱱ ᱛᱟᱦᱮᱸᱫ ᱱᱮᱛᱟᱨ ᱫᱚ ᱵᱟᱝ ᱪᱟᱞᱟᱣ ᱵᱟᱲᱟ ᱦᱩᱭᱩᱜ ᱠᱟᱱᱟ᱾ ᱟᱹᱞᱤᱧ ᱦᱚᱸ ᱦᱟᱱᱮ ᱰᱷᱮᱨ ᱫᱤᱱ ᱢᱟᱲᱟᱝ ᱛᱮᱜᱮ ᱞᱤᱧ ᱡᱚᱢ ᱵᱟᱲᱟ ᱟᱠᱟᱫᱟ ᱱᱮᱛᱟᱨ ᱫᱚ ᱵᱟᱝᱜᱮ᱾ ᱟᱫᱚ ᱚᱱᱟ ᱡᱤᱞ ᱠᱚᱫᱚ ᱱᱟᱜ ᱠᱷᱟᱱ ᱠᱤᱨᱤᱧ ᱛᱮᱫᱚ ᱵᱟᱝ ᱧᱟᱢᱚᱜᱼᱟ᱾ ᱥᱮ ᱚᱱᱟ ᱠᱚᱫᱚ ᱥᱤᱵᱤᱞ ᱜᱮᱭᱟ᱾ ᱡᱟᱦᱟᱸ ᱫᱚ ᱵᱟᱹᱨᱩᱰᱟᱝ ᱡᱤᱞ, ᱛᱟᱨ ᱯᱚᱨᱮ ᱜᱩᱰᱩ ᱡᱤᱞ᱾
ᱵᱩᱡᱷᱟᱹᱣ᱾
ᱚᱱᱟ ᱠᱚᱫᱚ ᱵᱟᱝ ᱧᱟᱢ ᱵᱟᱲᱟᱜ-ᱟ ᱥᱮ ᱠᱤᱨᱤᱧ ᱛᱮᱫᱚ᱾
ᱵᱟᱝ᱾
ᱟᱨ ᱜᱚᱝᱠᱮ ᱠᱟᱹᱴᱤᱡ ᱞᱟᱹᱭ ᱫᱟᱞᱤᱧ ᱨᱚᱲ ᱠᱟᱹᱴᱤᱡ ᱵᱟᱝ ᱟᱸᱡᱚᱢ ᱩᱰᱩ ᱠᱟᱱ ᱛᱟᱹᱵᱤᱱᱟ᱾ ᱟᱨ ᱚᱝᱠᱟ ᱯᱷᱟᱸᱠᱟ ᱥᱮᱜ ᱨᱮ ᱢᱮᱱᱟᱜ ᱟᱠᱟᱜ ᱵᱮᱱᱟ ᱥᱮ ᱪᱮᱜ?
ᱯᱷᱟᱸᱠᱟ ᱫᱚ ᱯᱷᱟᱸᱠᱟ ᱨᱮ ᱜᱮ ᱯᱷᱟᱸᱠᱟ ᱫᱚ ᱯᱷᱟᱸᱠᱟ ᱨᱮᱜᱮ ᱢᱮᱱᱟᱜ ᱞᱤᱧᱟ ᱠᱤᱱᱛᱩ ᱚᱠᱟ᱾
ᱦᱳᱭ᱾ ᱠᱟᱹᱴᱤᱡ ᱢᱟᱱᱮ ᱚᱝᱠᱟ ᱥᱟᱰᱮ ᱠᱟᱱᱟ᱾
ᱢᱟᱱᱮ ᱪᱮᱜᱠᱟ ᱥᱟᱲᱮ ᱠᱟᱱᱟ ᱵᱮᱠᱜᱨᱟᱣᱩᱱᱰ ᱫᱚᱢᱮ ᱠᱷᱟᱨᱟᱯ ᱟᱸᱡᱚᱢᱚᱜ ᱠᱟᱱᱟ ᱠᱤ?
ᱵᱟ ᱵᱟ ᱠᱟᱹᱴᱤᱡ ᱟᱸᱡᱚᱢᱚᱜ ᱠᱟᱱ ᱛᱟᱦᱮᱸᱜ ᱱᱤᱛᱚᱜ ᱫᱚ ᱴᱷᱤᱠ ᱠᱟᱱᱟ᱾ ᱢᱟᱱᱮ ᱚᱱᱠᱟ ᱦᱚᱭ ᱪᱮᱜᱠᱟ ᱦᱚᱭ ᱥᱚᱢᱚᱭ ᱪᱮᱜᱠᱟ ᱵᱟᱝ ᱥᱟᱰᱮᱭᱟ᱾
ᱦᱮᱸ ᱦᱮᱸ ᱦᱮᱸ᱾
ᱦᱳᱭ ᱚᱝᱠᱟ ᱥᱟᱲᱮ ᱜᱚᱜ ᱞᱮᱱᱟ᱾
ᱟᱫᱚ ᱜᱚᱝᱠᱮ ᱚᱝᱠᱟ ᱫᱚ ᱢᱤᱜ ᱫᱷᱟ ᱠᱟᱛᱮᱫ ᱫᱚ ᱠᱟᱹᱴᱤᱡ ᱫᱚ ᱦᱚᱭ ᱫᱚ ᱦᱚᱭ ᱜᱚᱫ ᱮᱜ ᱜᱮᱭᱟᱭ ᱵᱟᱝ ᱫᱚ ᱵᱟᱝ᱾ ᱱᱤᱭᱟᱹ᱾ ᱟᱫᱚ ᱚᱲᱟᱜ ᱠᱚᱨᱮ ᱫᱚ ᱦᱚᱸ ᱜᱚᱝᱠᱮ ᱪᱮᱜ ᱵᱮᱱ ᱢᱮᱱᱟ ᱩᱱᱠᱩ ᱥᱤᱢ ᱠᱚᱦᱚᱸ ᱫᱚᱢᱮ ᱠᱚ ᱠᱚ ᱫᱚᱢᱮ ᱠᱚ ᱨᱟᱜ ᱜᱮᱭᱟ ᱠᱚ ᱟᱨᱠᱤ᱾
ᱦᱳᱭ ᱦᱳᱭ ᱦᱳᱭ ᱚᱱᱟ ᱢᱟᱛᱚ ᱚ
ᱟᱨ ᱯᱷᱟᱸᱠᱟ ᱨᱮᱦᱚ ᱠᱟᱹᱴᱤᱡ ᱚᱱᱠᱟ ᱦᱚᱭ ᱜᱚᱫ-ᱮᱜ ᱜᱮᱭᱟ ᱟᱨᱠᱤ᱾
ᱟᱫᱚ ᱚᱝᱠᱟ ᱠᱟᱹᱴᱤᱡ ᱠᱟᱹᱴᱤᱡ ᱫᱚ ᱜᱟᱱᱚᱜ ᱠᱟᱜ ᱜᱮᱭᱟ ᱚᱱᱟ ᱠᱚᱫᱚ ᱟᱫᱚ ᱚᱲᱟᱜ ᱨᱮᱫᱚ ᱪᱤᱠᱟᱹᱭᱟᱹᱵᱤᱱ ᱢᱟ ᱞᱟᱹᱭ ᱵᱤᱱ ᱪᱟ ᱥᱟ ᱛᱮᱜᱮ ᱠᱟᱹᱢᱤ ᱵᱟᱲᱟᱭ ᱦᱩᱭᱩᱜ-ᱟ ᱦᱮᱸᱥ
ᱦᱮᱸ ᱦᱮᱸ ᱛᱚ ᱜᱚᱝᱠᱮ ᱛᱟᱞᱦᱮ ᱟᱹᱵᱤᱱ ᱫᱚ ᱚᱞ ᱯᱟᱲᱦᱟᱣ ᱠᱚᱫᱚ ᱵᱤᱱ ᱮᱻ ᱠᱚᱨᱟᱣᱮᱜ ᱜᱮᱭᱟ ᱵᱤᱱ ᱥᱮ ᱱᱤᱛᱚᱜ ᱫᱚ ᱟᱯᱟᱛᱚᱛᱚ ᱵᱮᱱ ᱪᱟᱵᱟ ᱦᱟᱛᱟᱲ ᱠᱟᱱᱟ?
ᱵᱟ ᱵᱟ ᱜᱚᱝᱠᱮ ᱱᱤᱛᱚᱜ ᱫᱚ ᱟᱹᱞᱤᱧ ᱫᱚ ᱚᱞ ᱯᱟᱲᱦᱟ ᱠᱚᱫᱚ ᱞᱤᱧ ᱛᱷᱩᱠᱩᱢ ᱦᱟᱛᱟᱲ ᱠᱟᱫᱟ᱾ ᱱᱤᱛᱚᱜ ᱫᱚ ᱚᱱᱠᱟ ᱚᱲᱟᱜ ᱠᱚᱨᱮ ᱠᱟᱹᱴᱤᱡ ᱮᱸᱴᱠᱮᱴᱚᱸᱬᱮ ᱵᱟᱲᱟ ᱦᱩᱭ ᱞᱮᱱ ᱛᱟᱸᱦᱮᱜ ᱟᱫᱚ
ᱦᱮᱸ᱾
ᱚᱱᱟᱛᱮ ᱦᱤᱸᱛᱚᱜ ᱫᱚ ᱠᱟᱹᱴᱤᱡ ᱛᱷᱩᱠᱩᱢ ᱦᱟᱛᱟᱲ ᱦᱩᱭ ᱠᱟᱱᱟ᱾
ᱡᱟᱭᱦᱳᱠ ᱛᱟᱞᱦᱮ ᱢᱟᱱᱮ ᱚᱲᱟᱜ ᱨᱮ ᱱᱤᱛᱳᱜ ᱫᱚ ᱪᱟᱥ ᱱᱤᱛᱳᱜ ᱩᱸ ᱵᱟᱵᱮᱱ ᱜᱚᱲᱚᱣ ᱠᱟᱱᱟ ᱵᱮᱱ᱾
ᱦᱳᱭ ᱦᱳᱭ ᱚᱲᱟᱜ ᱦᱚᱲ ᱚᱱᱟ ᱠᱟᱹᱴᱤᱡ ᱴᱩᱠ ᱴᱟᱠ ᱜᱚᱲᱚ ᱵᱟᱲᱟ ᱠᱚ ᱦᱩᱭᱩᱜ ᱠᱟᱱᱟ ᱪᱟᱥ ᱠᱚᱨᱮ᱾ ᱚᱱᱟ ᱢᱟᱛᱚ ᱞᱟᱜᱟᱜ ᱜᱮᱭᱟ ᱥᱮ ᱟᱵᱚ ᱫᱚ ᱨᱮᱸᱜᱮᱡ ᱦᱚᱯᱚᱱ ᱨᱮᱱ᱾
ᱮᱠᱫᱚᱢ ᱮᱠᱫᱚᱢ᱾
ᱦᱳᱭ ᱛᱟᱞᱦᱮ ᱚᱱᱟᱜᱮ ᱠᱟᱹᱴᱤᱡ ᱠᱟᱹᱢᱤ ᱵᱟᱲᱟ ᱠᱚ ᱦᱩᱭᱩᱜ ᱠᱟᱱᱟ ᱚᱲᱟᱜ ᱠᱚᱨᱮᱜ ᱜᱤ᱾
ᱠᱟᱹᱢᱤ ᱛᱚ ᱮᱠᱟᱱᱛᱚ ᱫᱚᱨᱠᱟᱨ ᱜᱚᱝᱠᱮ ᱢᱟ ᱞᱟᱹᱭ ᱵᱤᱱ᱾
ᱦᱳᱭ ᱦᱳᱭ ᱦᱳᱭ᱾
ᱠᱟᱨᱚᱱ ᱵᱟᱵᱮᱱ ᱠᱟᱹᱢᱤ ᱞᱮᱠᱷᱟᱱ ᱟᱵᱮᱱᱟᱜ ᱥᱚᱝᱥᱟᱨ ᱫᱚ ᱟᱵᱮᱱ ᱟᱵᱮᱱ ᱪᱷᱟᱲᱟ ᱚᱠᱚᱭ-ᱚ ᱵᱟᱠᱚ ᱧᱮᱞᱟᱠᱚ᱾
ᱦᱳᱭ ᱦᱳᱭ ᱛᱟᱦᱞᱮ ᱜᱚᱝᱠᱮ ᱟᱹᱵᱤᱱ ᱫᱚ ᱚᱱᱠᱟ ᱚᱞ ᱯᱟᱲᱦᱟᱜ ᱠᱟᱱ ᱜᱮᱭᱟ ᱵᱤᱱ?
ᱵᱟᱝ ᱜᱚᱝᱠᱮ ᱟᱹᱞᱤᱧ ᱦᱚᱸ᱾ ᱚᱝᱠᱟ ᱜᱮ ᱪᱟᱵᱟᱣ ᱠᱟᱫᱟ ᱞᱤᱧ ᱛᱚ ᱡᱟᱸᱦᱟ ᱞᱮᱠᱟ ᱠᱟᱹᱴᱤᱡ ᱜᱮᱞᱤᱧ᱾ ᱠᱚᱨᱟᱣ ᱞᱮᱫ ᱜᱮᱭᱟ᱾ ᱟᱫᱚ ᱚᱱᱟ ᱯᱚᱨ ᱫᱚ ᱟᱹᱞᱤᱧ ᱫᱚ ᱥᱮ ᱨᱚᱠᱚᱢ ᱫᱚ ᱠᱚᱱᱚ ᱚᱱᱠᱟ ᱞᱮᱠᱟ ᱫᱚ ᱪᱮᱫ ᱦᱚ ᱜᱮ ᱵᱟᱝ ᱛᱮ ᱠᱟᱱ ᱛᱟᱹᱟᱞᱤᱧᱟ ᱟᱫᱚ ᱵᱮᱯᱟᱨᱴᱟ ᱫᱚ ᱦᱩᱭᱩᱜ ᱠᱟᱱᱟ ᱟᱹᱞᱤᱧ ᱚᱱᱟ ᱠᱷᱮᱞᱳᱰ ᱵᱟᱲᱟ ᱠᱷᱮᱞᱳᱰ ᱟᱹᱞᱤᱧ ᱫᱚ ᱚᱱᱟ ᱫᱚ ᱞᱤᱧ ᱢᱟᱱᱮ ᱠᱷᱮᱞ ᱥᱮᱫ ᱫᱚᱢᱮ ᱱᱟᱮᱥᱟ ᱪᱟᱞᱟᱣᱮᱱ ᱛᱟᱞᱤᱧᱟ ᱟᱨᱠᱤ᱾ ᱟᱫᱚ ᱚᱱᱟ ᱵᱚᱞ ᱠᱚᱞᱤᱧ ᱦᱮᱸ ᱵᱚᱞ ᱮᱱᱮᱡ ᱛᱟᱦᱚᱞᱮ ᱟᱫᱚ ᱚᱱᱟ ᱠᱚ ᱞᱤᱧ ᱠᱷᱮᱞ ᱵᱟᱲᱟ ᱠᱮᱫᱟ ᱟᱨ ᱮᱠᱷᱚᱱ ᱦᱚᱸ ᱠᱷᱮᱞ ᱵᱟᱲᱟᱭ ᱦᱩᱭᱩᱜ ᱠᱟᱱ ᱜᱮᱭᱟ ᱛᱟᱞᱦᱮ ᱟᱨ ᱚᱱᱟ ᱢᱮᱥᱟ ᱚᱲᱟᱜ ᱨᱮᱦᱚᱸ ᱠᱟᱹᱢᱤ ᱵᱟᱲᱟᱭ ᱠᱚ ᱦᱩᱭᱩᱜ
ᱦᱳᱭ ᱦᱳᱭ ᱚᱱᱟ ᱢᱟᱛᱚ ᱧᱮᱞ ᱜᱮ ᱞᱟᱜᱟᱜ ᱟᱥᱮ, ᱟᱪᱪᱷᱟ ᱟᱪᱪᱷᱟ ᱾
ᱟᱨ
ᱱᱟᱯᱟᱭ ᱜᱮ ᱛᱟᱦᱚᱞᱮ ᱾
ᱦᱮᱸ ᱟᱨ ᱚᱲᱟᱜ ᱦᱚᱲ ᱛᱚ ᱥᱚᱵ ᱫᱤᱱ ᱫᱚ ᱛᱤᱱᱟᱹᱜ ᱵᱮᱱ ᱠᱚᱭᱚᱜ ᱠᱟᱠᱚᱣᱟ ᱢᱟ ᱞᱟᱹᱭ ᱵᱤᱱ᱾ ᱠᱟᱨᱚᱱ ᱚᱲᱟ ᱛᱮᱜᱤ ᱜᱚᱵᱟ ᱜᱚᱼᱵᱟᱵᱟ ᱛᱟᱠᱚ ᱫᱚ ᱠᱚ ᱵᱚᱭᱚᱥᱚᱜ ᱠᱟᱱᱟ ᱠᱚᱥᱮ, ᱚᱱᱟ ᱠᱟᱹᱢᱤ ᱠᱚᱫᱚ ᱜᱚᱲᱚ ᱠᱚᱫᱚ ᱞᱟᱜᱟᱜ ᱜᱮᱭᱟ ᱾
ᱛᱟᱦᱚᱞᱮ ᱦᱳᱭ ᱛᱟᱦᱚᱞᱮ ᱜᱚᱝᱠᱮ ᱞᱟᱹᱭ ᱫᱟᱞᱤᱧ ᱥᱚᱝᱥᱟᱨᱤᱭᱟᱹ ᱦᱚᱲ ᱫᱚ ᱟᱹᱣᱨᱤ ᱵᱤᱱ ᱦᱩᱭᱩᱜ-ᱟ?
ᱟᱹᱣᱨᱤ ᱜᱚᱝᱠᱮ ᱚᱱᱟ ᱠᱚᱫᱚ ᱟᱹᱣᱨᱤ ᱞᱤᱧ ᱦᱩᱭᱩᱜ-ᱟ, ᱛᱚ ᱟᱵᱮᱱ ᱫᱚ ᱟᱵᱮᱱ ᱫᱚ ᱜᱚᱝᱠᱮ
ᱦᱳᱭ ᱟᱹᱞᱤᱧ ᱦᱚᱸ ᱱᱟᱜ ᱠᱷᱟᱱ ᱚᱱᱟ ᱥᱚᱝᱥᱟᱨᱤᱭᱟᱹ ᱦᱚᱲ ᱫᱚ ᱟᱹᱣᱨᱤ ᱞᱤᱧ ᱦᱩᱭᱩᱜ-ᱟ, ᱟᱫᱚ ᱚᱠᱛᱚ ᱜᱮ ᱱᱟᱜ ᱠᱷᱟᱱ ᱦᱩᱭ ᱞᱮᱱ ᱜᱮ ᱥᱮ ᱾
ᱦᱩᱭ ᱞᱮᱱ
ᱟᱫᱚ ᱦᱩᱭᱩᱜ ᱜᱮᱭᱟ, ᱦᱳᱭ ᱦᱳᱭ ᱾
ᱤᱭᱟᱹ ᱨᱮ ᱜᱚᱝᱠᱮ ᱡᱟ ᱧᱮᱞ ᱛᱮᱱᱟᱜ ᱠᱟᱹᱴᱤᱡ ᱧᱮᱞ ᱠᱟᱜ ᱜᱮ ᱵᱷᱟᱜᱤᱭᱟ ᱾
ᱦᱳᱭ ᱦᱳᱭ ᱦᱳᱭ ᱾
ᱦᱚᱭ ᱟᱵᱮᱱ ᱪᱮᱠᱟᱱ ᱡᱟᱭᱜᱟ ᱨᱮᱵᱮᱱ ᱢᱟᱱᱮ ᱪᱟᱞᱟᱣ ᱜᱚᱫᱚᱜ ᱟᱵᱮᱱ ᱾
ᱦᱳᱭ ᱦᱳᱭ ᱾
ᱟᱨ ᱦᱩᱭ ᱛᱮᱱᱟᱜ ᱠᱟᱹᱴᱤᱡ ᱱᱤᱛᱚᱜ ᱜᱮ ᱧᱮᱞ ᱵᱟᱲᱟ ᱦᱩᱭᱱᱟ ᱡᱟᱦᱟᱸ ᱛᱤᱱᱟᱹᱜ ᱫᱟᱬᱟ ᱠᱟᱛ ᱦᱮᱸ ᱟᱫᱚ ᱦᱩᱭᱩᱜ ᱠᱟᱱᱟ
ᱦᱮᱸ ᱜᱚᱝᱠᱮ ᱞᱟᱹᱭ ᱫᱟᱞᱤᱧ ᱨᱚᱲ ᱠᱟᱹᱴᱤᱡ ᱵᱟᱝ ᱟᱸᱡᱚᱢ ᱜᱚᱫᱚᱜ ᱠᱟᱱ ᱛᱟᱵᱤᱱᱟ ᱟᱨᱚ ᱠᱟᱹᱴᱤᱡ ᱵᱷᱤᱛᱤᱨ ᱧᱚᱜ ᱟᱠᱟᱱ ᱛᱟᱵᱤᱱᱟ᱾
ᱦᱮᱸ ᱟᱫᱚ ᱜᱚᱝᱠᱮ ᱞᱤᱧ ᱢᱮᱱᱫᱟ ᱵᱟᱯᱞᱟ ᱠᱚᱦᱚᱸ ᱠᱟᱹᱴᱤᱡ ᱥᱚᱢᱚᱭ ᱨᱮᱦᱚᱸ ᱠᱚᱨᱟᱣ ᱠᱟᱜ ᱫᱚ ᱠᱤᱱᱛᱩ ᱵᱷᱟᱜᱤ
ᱦᱳᱭ ᱦᱳᱭ ᱦᱳᱭ ᱚᱱᱟ ᱢᱟᱛᱚ ᱞᱟᱜᱟᱜ ᱜᱮᱭᱟ ᱥᱳᱢᱳᱭ ᱨᱮᱜᱮ᱾
ᱫᱟᱬᱟ ᱵᱟᱲᱟ ᱛᱮᱦᱚᱸ ᱟᱵᱮᱱ ᱦᱚᱭᱛᱳ ᱟᱵᱮᱱ ᱧᱮᱞ ᱵᱮᱱ ᱟᱵᱮᱱ ᱫᱟᱬᱟ ᱵᱟᱲᱟᱭ ᱫᱟᱵᱮᱱ ᱴᱷᱤᱠᱮᱭ ᱨᱟᱹᱥᱠᱟᱹᱭ ᱫᱟᱵᱮᱱ ᱡᱷᱚᱛᱚᱭ ᱫᱟᱵᱮᱱ ᱠᱤᱱᱛᱩ ᱟᱵᱮᱱᱟᱜ ᱦᱚᱸᱛᱚ ᱟᱨ ᱢᱤᱫᱴᱮᱱ ᱡᱤᱱᱤᱥ ᱛᱟᱭᱚᱢ ᱤᱫᱤᱜ ᱠᱟᱱ ᱛᱟᱵᱮᱱᱟ ᱢᱟ ᱞᱟᱹᱭ ᱵᱮᱱ
ᱦᱩᱸ ᱦᱩᱸ᱾
ᱟᱫᱚ ᱛᱤᱱᱟᱹᱜ ᱛᱟᱭᱚᱢ ᱪᱟᱞᱟᱜ-ᱟ ᱩᱱᱟᱹᱜ ᱜᱮ ᱠᱟᱹᱴᱤᱡ ᱚᱥᱩᱵᱤᱫᱟ ᱦᱩᱭᱩᱜ-ᱟ᱾ ᱟᱫᱚ ᱡᱟᱭᱦᱳᱠ ᱚᱲᱟᱜ ᱦᱚᱲ ᱠᱚ ᱫᱟᱲᱮ ᱠᱚᱠᱚ ᱛᱟᱦᱮᱸ ᱞᱮᱱ ᱠᱷᱟᱱ ᱠᱚ ᱚᱱᱟ ᱚᱠᱛᱚ ᱨᱮ ᱠᱚᱨᱟᱣ ᱠᱟᱫ ᱦᱚᱸ ᱵᱷᱟᱜᱮᱭᱟ, ᱦᱩᱸ
ᱚᱱᱟ ᱢᱟᱛᱚ ᱡᱟᱦᱟᱸᱱ ᱡᱤᱱᱤᱥ ᱜᱮ ᱚᱠᱛᱚ ᱨᱮ ᱠᱚᱨᱟᱣ ᱜᱮ ᱵᱷᱟᱜᱤᱜ-ᱟ᱾ ᱵᱟᱠᱷᱟᱱ ᱚᱠᱛᱚ ᱯᱟᱨᱚᱢ ᱞᱮᱱᱠᱷᱟᱱ ᱢᱟ ᱵᱟᱝ ᱜᱟᱱᱚᱜ-ᱟ ᱥᱮ, ᱠᱟᱹᱴᱤᱡ ᱫᱚ ᱮᱴ ᱮᱴᱠᱮᱴᱚᱬᱮ ᱦᱩᱭ ᱜᱚᱫᱚᱜ ᱜᱮᱭᱟ᱾
ᱦᱩᱭᱩᱜ ᱜᱮᱭᱟ ᱦᱩᱭᱩᱜ-ᱟ ᱦᱩᱭᱩᱜ-ᱟ᱾
ᱦᱳᱭ ᱾ ᱚᱝᱠᱟ ᱱᱤᱛᱚᱜ ᱫᱚ, ᱚ ᱚᱲᱟᱜ ᱠᱚᱨᱮ ᱠᱟᱹᱢᱤ ᱵᱟᱲᱟᱭ ᱦᱩᱭᱩᱜ ᱠᱟᱱᱟ᱾
ᱦᱮᱸ ᱦᱮᱸ ᱱᱤᱡᱮ ᱚᱲᱟᱜ ᱨᱮᱜᱮ᱾
ᱦᱳᱭ ᱦᱳᱭ᱾ ᱦᱮᱸ ᱟᱪᱪᱷᱟ ᱟᱪᱪᱷᱟ, ᱛᱟᱦᱚᱞᱮ ᱯᱮ
ᱦᱩᱸ, ᱟᱹᱣᱨᱤ ᱟᱹᱣᱨᱤ ᱟᱹᱣᱨᱤ᱾
ᱟᱪᱪᱷᱟ ᱟᱪᱪᱷᱟ᱾ ᱚ ᱫᱟᱜ ᱟᱹᱞᱤᱧ ᱥᱮᱫ ᱦᱚᱸ ᱚᱱᱠᱟ ᱜᱮ ᱫᱟᱜ ᱡᱟᱹᱲᱤ ᱠᱚ ᱵᱟᱹᱱᱩᱜ ᱠᱟ ᱛᱮ ᱚᱱᱠᱟ ᱨᱚᱦᱚᱭ ᱠᱚᱦᱚᱸ ᱟᱹᱣᱨᱤ ᱞᱮ ᱮᱛᱚᱦᱚᱵ ᱫᱟᱲᱮᱜᱼᱟ᱾
ᱚᱱᱟ ᱜᱮᱛᱚ ᱮᱠᱷᱚᱱ ᱫᱚ ᱟᱹᱰᱤ ᱡᱳᱨ ᱮᱴᱠᱮᱴᱚᱬᱮ᱾
ᱦᱳᱭ ᱦᱳᱭ ᱦᱳᱭ᱾
ᱟᱫᱚ ᱜᱚᱝᱠᱮ ᱦᱚᱞᱟ ᱦᱚᱞᱟ ᱫᱟᱜ ᱨᱮ ᱦᱟᱹᱠᱩ ᱠᱚᱫᱚ ᱵᱮᱱ ᱥᱟᱵ ᱫᱟᱲᱮᱭᱟᱜ ᱠᱚ ᱛᱟᱦᱮᱱ ᱥᱮ ᱵᱟᱝᱟ ᱛᱟᱦᱚᱞᱮ
ᱦᱮᱸ ᱪᱮᱫ ᱵᱤᱱ ᱞᱟᱹᱭ ᱫᱟ
ᱢᱮᱱ ᱫᱟᱞᱤᱧ ᱦᱚᱞᱟ ᱛᱟᱦᱟᱞᱮ ᱫᱟᱜ ᱨᱮ ᱦᱟᱹᱠᱩ ᱠᱚᱫᱚᱵᱮᱱ ᱥᱟᱵ ᱫᱟᱲᱮᱭᱟᱜ ᱠᱚ ᱛᱟᱦᱮᱸᱱ ᱥᱮ ᱵᱟᱝ ᱟᱨᱠᱤ ᱫᱟᱜ ᱠᱮᱫ ᱫᱚ ᱟᱨᱠᱤ ᱡᱟᱹᱥᱛᱤ ᱜᱮ
ᱚ ᱚ ᱟᱪᱪᱷᱟ ᱟᱪᱪᱷᱟ ᱦᱟᱹᱠᱩ ᱥᱟᱵ ᱱᱟᱜ ᱠᱷᱟᱱ ᱦᱳᱭ ᱱᱟᱜ ᱠᱷᱟᱱ ᱦᱟᱹᱠᱩ ᱥᱟᱵ ᱱᱟᱜ ᱠᱷᱟᱱ ᱵᱟᱹᱞᱤᱧ ᱪᱟᱞᱟᱣ ᱠᱟᱱ ᱛᱟᱦᱮᱸᱫ ᱫᱟᱜ ᱫᱚ ᱫᱟᱜ ᱜᱮᱫ ᱜᱮᱭᱟᱭ ᱦᱟᱹᱠᱩ ᱥᱟᱵ ᱠᱚᱫᱚ ᱵᱟᱞᱮ ᱪᱟᱞᱟᱣ ᱟᱠᱟᱱᱟ
ᱦᱮᱸ
ᱟᱫᱚ ᱟᱞᱮ ᱥᱮᱫ ᱫᱚ ᱱᱚᱝᱠᱟ ᱱᱟᱜ ᱠᱷᱟᱱ ᱡᱟᱹᱥᱛᱤ ᱧᱚᱜ ᱫᱚᱢᱮ ᱫᱟᱜᱟᱭ ᱟᱫᱚ ᱚᱱᱠᱟ ᱯᱩᱠᱷᱨᱤ ᱠᱚ ᱯᱷᱳᱲᱚᱜ ᱛᱟᱞᱮ ᱜᱮᱭᱟ
ᱪᱮᱫ ᱠᱩ ᱯᱩᱠᱷᱨᱤ ᱠᱚ ᱵᱟᱝ
ᱦᱳᱭ ᱦᱳᱭ ᱦᱳᱭ ᱵᱟᱸᱫ ᱥᱮ ᱯᱩᱠᱷᱨᱤᱼᱼ ᱛᱚ ᱚᱱᱟ ᱠᱚ ᱡᱟᱹᱥᱛᱤ ᱧᱚᱜ ᱫᱟᱜ ᱞᱮᱠᱷᱟᱱ ᱩᱱ ᱥᱚᱢᱚᱭ ᱦᱟᱹᱠᱩ ᱥᱟᱵ ᱞᱮ ᱪᱟᱞᱟᱜ ᱜᱮᱭᱟ ᱵᱟᱠᱷᱟᱱ ᱫᱚ ᱵᱟᱝ ᱜᱮ
ᱚᱸ
ᱟᱹᱵᱤᱱ ᱥᱮᱫ ᱫᱚ ᱱᱟᱜ ᱠᱷᱟᱱᱼᱼ
ᱟᱹᱞᱤᱧ ᱥᱮᱫ ᱫᱚ ᱜᱚᱝᱠᱮᱼᱼ